ᱡᱚ
ᱦᱳᱭ ᱡᱚᱦᱟᱨ ᱜᱮ
ᱦᱮᱞᱳ
ᱦᱮᱸ ᱦᱮᱸ ᱡᱚᱦᱟᱨ ᱜᱮ, ᱦᱮᱸ ᱡᱚᱦᱟᱨ ᱜᱮ ᱟᱸᱡᱚᱢ ᱧᱟᱢ ᱮᱫᱟᱢ, ᱦᱳᱭ ᱵᱷᱟᱜᱤ ᱜᱤᱭᱟᱹᱤᱧ ᱾ ᱦᱮᱸ ᱟᱹᱞᱤᱧ ᱫᱚ ᱢᱚᱴᱟᱢᱩᱴᱤ ᱵᱷᱟᱜᱤ ᱜᱮ ᱢᱮᱱᱟᱜ ᱞᱤᱧᱟ ᱟᱹᱵᱤᱱ ᱜᱮ ᱪᱮᱫ ᱞᱮᱠᱟ? ᱟᱫᱚ ᱪᱮᱫ ᱠᱚᱵᱤᱱ ᱪᱤᱠᱟᱹ ᱵᱟᱲᱟᱭ ᱮᱫᱟ ᱡᱟᱥᱴ ᱟ ᱫᱟᱠᱟ ᱡᱚᱢ ᱵᱟᱲᱟ ᱠᱟᱛᱮ ᱞᱤᱧ ᱫᱩᱲᱩᱵ ᱵᱟᱲᱟ ᱟᱠᱟᱱᱟ
ᱚᱻ ᱟᱪᱪᱷᱟ ᱟᱪᱪᱷᱟ ᱚ ᱟᱹᱞᱤᱧ ᱦᱚᱸ ᱦᱚᱸᱜᱼᱚᱭ ᱫᱟᱠᱟ ᱠᱚ ᱞᱤᱧ ᱡᱚᱢ ᱵᱟᱲᱟ ᱠᱟᱛᱮ ᱠᱟᱹᱴᱤᱡ ᱠᱟᱹᱢᱤ ᱞᱤᱧ ᱪᱟᱞᱟᱣ ᱞᱮᱱᱟ ᱟᱫᱚ ᱠᱟᱹᱢᱤ ᱠᱷᱚᱱ ᱦᱮᱡ ᱠᱟᱛᱮ ᱫᱟᱠᱟ ᱠᱚ ᱡᱚᱢ ᱵᱟᱲᱟ ᱠᱟᱛᱮᱫ ᱦᱚᱜᱼᱚᱭ ᱚᱲᱟᱜ ᱨᱮ ᱫᱩᱲᱩᱵ ᱵᱟᱲᱟ ᱦᱩᱭ ᱟᱠᱟᱱᱟ ᱟᱫᱚ ᱨᱤᱢᱤᱞ ᱦᱚᱸ ᱨᱤᱢᱤᱞ ᱠᱟᱜ-ᱟᱭ ᱛᱚ
ᱟᱪᱪᱷᱟ
ᱢᱟᱱᱮ ᱨᱤᱢᱤᱞ ᱜᱚᱫ ᱮᱫ ᱛᱟᱦᱮᱸᱫ ᱮ ᱠᱟᱴᱤᱡ ᱪᱩᱞᱩᱝ ᱫᱟᱜ ᱦᱚᱸ ᱡᱷᱤᱯᱤᱨ ᱡᱷᱤᱯᱤᱨ ᱧᱩᱨ ᱜᱚᱫᱚᱜ ᱠᱟᱱ ᱛᱟᱦᱮᱸᱫᱼᱟ ᱟᱫᱚ ᱚᱲᱟᱜ ᱨᱮ ᱫᱩᱲᱩᱵ ᱵᱟᱲᱟ ᱦᱩᱭ ᱟᱠᱟᱱᱟ ᱱᱚᱸᱰᱮ ᱚᱲᱟᱜ ᱦᱚᱲ ᱠᱚ ᱥᱟᱞᱟᱜ
ᱢᱮᱱᱮᱜ ᱠᱟᱱᱟᱞᱤᱧ ᱟᱹᱞᱤᱧᱟᱜ ᱟᱲ ᱟ ᱨᱚᱲ ᱪᱮᱫ ᱞᱮᱠᱟ ᱵᱮᱱ ᱟᱸᱡᱚᱢ ᱮᱫᱟ ᱴᱷᱤᱠ ᱜᱮᱭᱟ ᱥᱮ
ᱦᱚᱸ ᱨᱚᱲ ᱫᱚ ᱟᱵᱤᱱᱟᱜ ᱴᱷᱤᱠ ᱜᱮᱭᱟ ᱵᱷᱟ ᱢᱟᱱᱮ ᱢᱚᱴᱟᱢᱩᱴᱤ ᱯᱩᱨᱟᱹ ᱵᱷᱟᱜᱮ ᱧᱚᱜ ᱜᱮ ᱟᱸᱡᱚᱢ-ᱚᱜ ᱠᱟᱱᱟ
ᱦᱮᱸ ᱠᱞᱤᱭᱟᱨ ᱜᱮᱭᱟ ᱛᱚ
ᱦᱚᱸ ᱦᱚᱸ ᱟᱨ ᱤᱧᱟᱜ ᱠᱞᱤᱭᱟᱨ ᱜᱮ ᱟᱸᱡᱚᱢ-ᱚᱜ ᱠᱟᱱᱟ ᱛᱚ?
ᱟᱫᱽᱫᱚᱢ ᱟᱨᱟᱢ ᱥᱮ
ᱚ ᱟᱫᱚ ᱜᱚᱝᱠᱮ ᱛᱚᱵᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱜᱼᱟ ᱱᱤᱛᱚᱜ ᱫᱚ?
ᱟᱹᱞᱤᱧ ᱫᱚ ᱡᱚᱢ ᱵᱟᱲᱟ ᱠᱟᱛᱮᱫ ᱡᱟᱥᱴ ᱡᱤᱨᱟᱹᱣ ᱵᱟᱲᱟᱣ ᱟᱠᱟᱱᱟ ᱞᱤᱧ ᱾ ᱛᱚ ᱟᱨ ᱚᱱᱮ ᱠᱚ ᱢᱮᱱ ᱠᱷᱮᱛ ᱠᱚᱨᱮᱱᱟᱜ ᱠᱟᱹᱢᱤ ᱜᱮ ᱧᱮᱞ ᱡᱟᱹᱨᱩᱲ ᱠᱟᱱᱟ ᱪᱮᱫᱟᱜ ᱥᱮ ᱦᱩᱲᱩ ᱦᱩᱲᱩ ᱨᱚᱦᱚᱭ ᱥᱤᱡᱤᱱ ᱠᱟᱱ ᱛᱟᱵᱚᱱᱟ ᱛᱚ ᱚᱠᱟ ᱠᱚᱨᱮ ᱯᱤᱰᱷᱟᱹ ᱟᱹᱰᱤ ᱡᱟᱹᱨᱩᱲ ᱠᱟᱱᱟ᱾ ᱚᱱᱟ ᱚᱱᱟ ᱜᱮ ᱠᱩᱨᱩᱢᱩᱴᱩ ᱦᱩᱭ ᱵᱟᱲᱟᱜ ᱠᱟᱱᱟ᱾
ᱚ ᱟᱫᱚ ᱜᱚᱢᱠᱮ ᱤᱧ ᱦᱚᱸ ᱞᱟᱹᱭ ᱵᱤᱱ ᱞᱟᱹᱭ ᱵᱤᱱ ᱞᱟᱹᱭ ᱵᱤᱱ
ᱢᱮᱱ ᱠᱮᱭᱟ ᱞᱤᱧ ᱫᱟᱜ ᱡᱟᱹᱲᱤ ᱫᱚ ᱪᱮᱫ ᱞᱮᱠᱟ ᱥᱮ ᱥᱤᱛᱩᱝ ᱠᱟᱫᱟ?
ᱪᱮᱫ ᱪᱮᱫ
ᱟᱯᱮ ᱥᱮᱫ ᱫᱚ ᱫᱟᱜ ᱡᱟᱹᱲᱤ ᱪᱮᱫ ᱞᱮᱠᱟ ᱥᱮ ᱥᱤᱛᱩᱝ ᱵᱟᱲᱟ ᱜᱚᱫᱟᱭ
ᱦᱚᱸ ᱜᱚᱝᱠᱮ ᱟᱞᱮ ᱥᱮᱫ ᱫᱚ ᱫᱟᱜ ᱫᱚ ᱢᱚᱴᱟ ᱢᱩᱴᱤ ᱫᱟᱜ ᱵᱟᱲᱟᱭᱮᱫ ᱜᱮᱭᱟᱭ ᱵᱷᱟᱜᱤ ᱜᱮ ᱟᱫᱚ ᱨᱚᱦᱚᱭ ᱠᱚᱫᱚ ᱟᱣᱨᱤᱞᱮ ᱟᱨᱟᱢᱵᱚᱭᱟ ᱩᱱᱟᱹᱜ ᱫᱚ ᱩᱱᱟᱹᱜ ᱵᱷᱟᱜᱤ ᱦᱚᱸ ᱵᱟᱭ ᱫᱟᱜ ᱟᱠᱟᱜᱼᱟ᱾ ᱡᱟᱭ ᱦᱳᱠ ᱫᱟᱜ ᱵᱟᱲᱟ ᱟᱠᱟᱫ ᱟᱭ ᱚᱱᱮ ᱡᱷᱤᱯᱤᱨ ᱡᱷᱤᱯᱤᱨ ᱫᱟᱜ ᱵᱟᱲᱟᱭᱟᱭ ᱛᱟᱨᱯᱚᱨᱮ ᱢᱟ ᱟᱨᱚ ᱟᱹᱥᱩᱲ ᱜᱚᱫᱚᱜ ᱟᱹᱰᱤ ᱞᱚᱜᱚᱱ ᱜᱮ ᱢᱟᱱᱮ ᱠᱟᱹᱴᱤᱡ ᱵᱷᱟᱜᱤ ᱧᱚᱜ ᱨᱚᱦᱚᱭ ᱞᱮᱠᱟ ᱫᱟᱜ ᱫᱚ ᱵᱟᱭ ᱫᱟᱜ ᱟᱫᱚ ᱟᱥᱟᱲ ᱵᱚᱸᱜᱟ ᱵᱚᱞᱚᱱ ᱠᱟᱱᱟ ᱱᱟᱜ ᱱᱤᱫ ᱜᱮ ᱱᱟᱜ ᱫᱟᱜ ᱟᱭ ᱱᱟᱜ ᱟᱞᱮ ᱫᱚ ᱵᱟᱹᱫ ᱠᱚᱨᱮ ᱠᱷᱫᱽ ᱠᱚᱜᱮ ᱞᱮ ᱜᱤᱲᱤ ᱵᱟᱲᱟ ᱟᱠᱟᱜᱼᱟ᱾
ᱟᱪᱪᱷᱟ ᱦᱮᱸ ᱟᱞᱮ ᱥᱮᱫ ᱦᱚᱸ ᱢᱚᱴᱟᱢᱩᱴᱤ ᱦᱚᱞᱟ ᱦᱚᱭ ᱫᱟᱜ ᱵᱟᱲᱟ ᱞᱮᱫᱟ ᱥᱮ ᱛᱤᱦᱮᱧᱦᱚᱭ ᱫᱟᱜ ᱵᱟᱲᱟ ᱠᱮᱫᱟ᱾ ᱥᱟᱶᱛᱮ ᱜᱟᱪᱷᱤ ᱠᱚᱞᱮ ᱦᱚᱸ ᱟᱯᱷᱚᱨ ᱵᱟᱲᱟ ᱠᱟᱫᱟ ᱛᱚ ᱫᱟᱹᱨᱭᱟᱹ ᱵᱟᱲᱟᱣ ᱠᱟᱱᱟ ᱛᱚᱵᱮ ᱯᱟᱥᱮ ᱢᱤᱫ ᱦᱟᱯᱛᱟ ᱜᱟᱱ ᱛᱟᱭᱚᱢ ᱜᱟᱱ ᱠᱚᱜ ᱯᱟᱥᱮ ᱨᱚᱦᱚᱭ ᱢᱟᱱᱮᱜᱼᱟ ᱛᱚ ᱚᱱᱟ ᱠᱷᱟᱹᱛᱤᱨ ᱠᱷᱟᱹᱛᱤᱨ ᱛᱮ ᱦᱟᱥᱟ ᱠᱚᱦᱚᱸ ᱞᱮ ᱥᱤ ᱯᱟᱲᱟᱣ ᱵᱟᱲᱟ ᱠᱟᱜ ᱠᱟᱱᱟ ᱟᱨ ᱥᱟᱶᱛᱮ ᱚᱠᱟ ᱠᱚᱨᱮ ᱯᱤᱰᱷᱟᱹ ᱟᱲᱮ ᱧᱩᱹᱲᱷᱩ ᱠᱟᱱᱟ ᱛᱚ ᱚᱱᱟ ᱠᱚᱜᱮᱞᱮ ᱟᱲᱮ ᱵᱟᱲᱟᱭ ᱮᱫᱟ ᱟᱨ ᱪᱮᱫᱟᱜ ᱥᱮ ᱛᱤᱱᱟᱹᱜ ᱜᱟᱱ ᱫᱟᱜ ᱡᱚᱢᱟ ᱛᱟᱦᱮᱸ ᱠᱟᱱᱟ ᱚᱱᱟ ᱠᱚᱦᱚᱸ ᱡᱟᱛᱮ ᱡᱮᱢᱚᱱ ᱵᱟᱭ ᱫᱟᱹᱲ ᱚᱱᱟ ᱠᱚᱦᱚᱸ ᱧᱮᱞ ᱡᱩᱨᱤ ᱠᱟᱜ ᱡᱟᱹᱨᱩᱲ ᱠᱟᱱᱟ᱾ ᱟᱨ ᱚᱠᱟ ᱠᱚᱨᱮ ᱦᱚᱭᱛᱚ ᱚᱱᱮ ᱠᱚ ᱢᱮᱱᱟ ᱜᱷᱟᱴᱞᱟ ᱛᱟᱦᱮᱸ ᱠᱟᱱᱟ ᱟᱭᱢᱟ ᱜᱮ ᱪᱮᱫ ᱠᱚᱪᱚᱝ ᱛᱚ ᱚᱱᱟ ᱜᱷᱟᱴᱞᱟ ᱦᱚᱸ ᱞᱟ ᱠᱟᱛᱮ ᱥᱚᱢᱟᱱ ᱵᱟᱲᱟ ᱠᱟᱜ ᱡᱩᱨᱩᱲ ᱠᱟᱱᱟ
ᱟᱨ ᱵᱟᱝᱠᱷᱟᱡ ᱥᱚᱢᱚᱭ ᱠᱚ ᱦᱮᱡ ᱵᱟᱲᱟ ᱞᱮᱱᱠᱟᱱᱡ ᱛᱟᱭᱚᱢᱛᱮᱚ ᱵᱟᱭ ᱵᱟᱝ ᱥᱚᱢᱚᱭᱚᱜ ᱥᱚᱢᱚᱭᱟᱛᱚ ᱛᱚ ᱱᱤᱛ ᱠᱚᱨᱮ ᱜᱮ ᱚᱱᱟ ᱠᱚ ᱪᱤᱠᱟ ᱫᱚᱦᱚ ᱵᱟᱲᱟ ᱠᱟᱜ ᱡᱟᱹᱨᱩᱲ ᱠᱟᱱᱟ
ᱟᱪᱪᱷᱟ ᱟᱪᱪᱷᱟ ᱟᱫᱚ ᱞᱟᱹᱭᱮᱫ ᱛᱟᱦᱮᱱᱤᱧ ᱛᱚᱵᱮ ᱨᱚᱦᱚᱭ ᱠᱚᱫᱚ ᱟᱯᱮ ᱚᱱᱛᱮ ᱫᱚ ᱟᱣᱨᱤᱯᱮ ᱟᱨᱟᱢᱵᱚᱭᱟ ᱛᱚᱵᱮ ᱜᱚᱝᱠᱮ?
ᱟᱣᱨᱤ ᱞᱮ ᱟᱨᱟᱢᱵᱚᱭᱟ ᱟᱫᱚ ᱡᱟᱭᱜᱟ ᱡᱟᱭᱜᱟ ᱛᱮᱫᱚ ᱠᱚ ᱟᱨᱟᱢᱵᱷᱚ ᱵᱟᱲᱟ ᱠᱮᱫᱟ ᱟᱪᱪᱷᱟ
ᱢᱤᱫ ᱚᱵᱚᱥᱛᱟ ᱜᱮ ᱟᱵᱚ ᱱᱤᱛ ᱫᱚ ᱟᱨᱦᱚᱸ ᱟᱵᱚ ᱢᱟ ᱤᱭᱟᱹ ᱚᱢᱵᱚᱵᱚᱛᱤ ᱚᱢᱵᱚᱵᱚᱛᱤ ᱞᱟᱦᱟᱨᱮ ᱵᱟᱵᱚᱱ ᱥᱤ ᱵᱟᱲᱟᱭ ᱫᱚ
ᱦᱮᱸ ᱦᱮᱸ ᱡᱟᱜᱟ ᱡᱟᱜᱟ ᱛᱮ ᱮ ᱢᱟᱱᱮ ᱚᱢᱵᱚᱵᱚᱛᱤ ᱥᱚᱢᱚᱭ ᱫᱚ ᱢᱟᱱᱮ ᱱᱟᱦᱮᱞ ᱱᱟᱦᱮᱞ ᱠᱚ ᱵᱟᱠᱚ ᱟᱲᱜᱚᱱᱟ ᱠᱷᱮᱛ ᱠᱚᱨᱮ᱾ ᱪᱮ ᱪᱟᱥ ᱠᱟᱹᱢᱤ ᱵᱟᱠᱚ ᱠᱟᱹᱢᱤᱭᱟ
ᱟᱫᱚ ᱜᱚᱝᱠᱮ ᱟᱯᱮ ᱚᱱᱛᱮ ᱪᱮᱫ ᱯᱟᱨᱵᱚᱱ ᱠᱚᱯᱮ ᱯᱟᱨᱵᱚᱱ ᱵᱟᱲᱟᱜᱼᱟ ᱪᱮᱫ ᱵᱟᱦᱟ ᱢᱟᱜ ᱢᱚᱬᱮ ᱠᱚ ᱢᱟᱜ ᱢᱚᱬᱮ ᱵᱟᱲᱟᱜ ᱜᱮᱭᱟ ᱯᱮᱥᱮ ᱵᱟᱝ-ᱟ?
ᱦᱮᱸ ᱟᱞᱮᱥᱮᱫ ᱫᱚ ᱚᱱᱮ ᱠᱚ ᱢᱮᱱᱟ ᱢᱮᱱ ᱟᱥᱚᱞ ᱫᱚ ᱠᱟᱱ ᱛᱟᱞᱮᱭᱟ ᱵᱟᱦᱟ᱾ ᱥᱚᱨᱦᱟᱭ ᱟᱨ ᱢᱤᱫ ᱵᱟᱨ ᱪᱮᱫ ᱠᱚᱪᱚᱝ ᱪᱟᱥᱚᱜ ᱠᱟᱹᱢᱤ ᱞᱟᱹᱜᱤᱫ ᱛᱮᱦᱚᱸ ᱢᱟᱱᱮ ᱡᱟᱱᱛᱷᱟᱲ ᱠᱚᱦᱚᱸ ᱢᱮᱱᱟᱜᱼᱟ᱾ ᱢᱮᱱᱟᱜ ᱠᱟᱫᱟ ᱥᱟᱶᱛᱮᱟᱱ ᱢᱮᱱ ᱢᱮᱱ ᱛᱮᱭᱟᱜ ᱠᱚ ᱢᱤᱫ ᱵᱟᱨ ᱯᱩᱡᱟᱹ ᱠᱚ ᱢᱮᱱᱟᱜ ᱟᱠᱟᱫ ᱛᱟᱞᱮᱭᱟ ᱚᱱᱟ ᱠᱚᱜᱮ ᱟᱨ ᱱᱤᱛ
ᱢᱟᱜᱽ ᱵᱚᱸᱜᱟ ᱨᱮ ᱚᱱᱟ ᱢᱟᱜᱽ ᱵᱟᱲᱟᱜ ᱜᱮᱭᱟᱯᱮ ᱚᱱᱟ ᱵᱟᱹᱫᱽ ᱨᱮ ᱵᱚᱸᱜᱟᱭ ᱫᱚᱠᱚ
ᱦᱮᱸ ᱵᱟᱹᱞᱤᱧ ᱵᱩᱡᱟᱹᱣ ᱞᱮᱫᱟ
ᱚᱱᱟ ᱢᱟᱜᱽ ᱵᱚᱸᱜᱟ ᱚᱱᱟ ᱢᱟᱜᱽ ᱵᱚᱸᱜᱟᱨᱮ ᱚᱱᱟ ᱵᱟᱹᱫᱽ ᱨᱮᱠᱚ ᱵᱚᱸᱜᱟᱭ ᱫᱚ ᱢᱟᱜᱽ ᱢᱟᱜᱽ ᱵᱚᱸᱜᱟ ᱫᱚ ᱢᱟᱜᱽ ᱵᱚᱸᱜᱟᱟᱜ ᱜᱮ
ᱦᱮᱸ ᱜᱚᱝᱠᱮ ᱚᱱᱟ ᱦᱮᱸ ᱢᱟᱜ ᱢᱟᱜ ᱵᱚᱸᱜᱟ ᱜᱮᱭᱟᱞᱮ ᱯᱨᱚᱛᱷᱚᱢ ᱦᱤᱞᱳᱜ ᱪᱤᱞᱤ
ᱦᱚᱭ ᱚᱱᱟ ᱜᱮᱛᱚ ᱟᱵᱚᱣᱟᱜ ᱯᱩᱭᱞᱩ ᱯᱩᱭᱞᱩ ᱵᱚᱸᱜᱟ
ᱦᱮᱸ ᱦᱮᱸ ᱦᱮᱸ ᱴᱷᱤᱠ
ᱟᱨ ᱥᱟᱠᱨᱟᱛ ᱫᱚ ᱚᱠᱟ ᱥᱚᱢᱚᱭ ᱯᱮ ᱥᱟᱠᱨᱟᱛ
ᱥᱟᱠᱨᱟᱛ ᱫᱚ ᱜᱚᱝᱠᱮ ᱪᱟᱵᱟᱜ ᱦᱤᱞᱟᱹᱜ ᱡᱚᱠᱷᱚᱱ ᱜᱮ ᱪᱟᱵᱟᱜᱼᱟ ᱛᱟᱭᱱᱚᱢ ᱛᱮ ᱚᱱᱮ ᱟᱨᱦᱚᱸ ᱥᱮᱸᱫᱽᱨᱟ ᱠᱚ ᱪᱟᱞᱟᱜᱼᱟ ᱵᱟᱝ
ᱦᱚᱸ ᱦᱚᱸ
ᱛᱚ ᱥᱮᱸᱫᱽᱨᱟ ᱥᱮᱸᱫᱽᱨᱟ ᱪᱟᱞᱟᱣ ᱵᱟᱲᱟ ᱠᱟᱛᱮᱫ ᱛᱚ᱾ ᱟᱫᱚ ᱚᱱᱛᱮ ᱠᱷᱚᱱ ᱦᱮᱡ ᱵᱟᱲᱟ ᱠᱟᱛᱮᱫ ᱦᱚᱭᱛᱳ, ᱛᱤᱱᱟᱹᱜ ᱜᱟᱱ ᱪᱚ ᱠᱚ ᱧᱟᱢ ᱠᱚᱣᱟ᱾ ᱵᱟᱠᱚ ᱧᱟᱢ ᱠᱚᱣᱟ᱾ ᱦᱳᱭ ᱛᱚ ᱱᱟᱭᱠᱮ ᱵᱟᱵᱟ ᱴᱷᱮᱱ ᱩᱱᱠᱩ ᱫᱚᱠᱚ ᱤᱭᱟᱹ ᱠᱚᱣᱟ᱾ ᱠᱟᱴᱟ ᱜᱩᱴᱤ ᱵᱟᱲᱟ ᱠᱟᱛᱮᱫ ᱥᱩᱲᱟᱹ ᱵᱟᱝ ᱫᱚ ᱪᱮᱫ ᱞᱮᱠᱟ ᱪᱚᱝ ᱦᱟᱸᱜ ᱵᱟᱝ ᱫᱚᱠᱚ ᱦᱟᱹᱴᱤᱧ ᱠᱚᱣᱟ? ᱛᱚ ᱚᱱᱟ ᱛᱟᱭᱚᱢ ᱢᱟᱱᱮ ᱥᱟᱠᱨᱟᱛ ᱦᱩᱭᱩᱜᱼᱟ᱾ ᱯᱤᱴᱷᱟᱹ ᱠᱚ ᱞᱟᱫᱮ ᱠᱟᱛᱮ ᱛᱷᱚᱲᱟ ᱯᱨᱚᱛᱤ ᱡᱩᱜᱤᱛᱟ ᱦᱩᱭᱩᱜᱼᱟ᱾ ᱛᱚ ᱡᱟᱭᱦᱳᱠ ᱟᱹᱰᱤ ᱵᱮᱥ ᱜᱮ ᱟᱹᱭᱠᱟᱹᱜᱼᱟ᱾ ᱥᱟᱠᱨᱟᱛ ᱦᱤᱞᱳᱜ ᱪᱮᱫᱟᱜ ᱥᱮ
ᱞᱟ. ᱭ ᱤᱧ ᱜᱚᱢᱠᱮ, ᱟᱹᱵᱤᱱ ᱫᱚ ᱵᱮᱝᱜᱚᱞ ᱫᱤᱥᱚᱢ ᱨᱮᱱ ᱜᱮ ᱦᱚᱲ ᱠᱟᱱᱟᱵᱤᱱ
ᱵᱟᱝ ᱠᱟᱱᱟᱞᱤᱧ᱾ ᱦᱮᱸ ᱟᱹᱞᱤᱧ ᱫᱚ ᱱᱚᱛᱮ ᱯᱩᱨᱩ ᱥᱮᱱᱮᱫ ᱠᱟᱱᱟᱞᱤᱧ ᱟᱨ ᱱᱚᱣᱟ ᱵᱤᱥᱚᱭ ᱛᱮᱫᱚ ᱮᱠᱥᱴᱨᱟ ᱞᱟᱝ ᱨᱚᱯᱚᱲ ᱠᱮᱭᱟ ᱜᱚᱢᱠᱮ᱾
ᱟᱪᱪᱷᱟ ᱟᱪᱪᱷᱟ ᱟᱪᱪᱷᱟ
ᱛᱚᱵᱮ ᱱᱤᱛᱚᱜ ᱫᱚ ᱟᱞᱟᱝ ᱫᱚ ᱱᱤᱭᱟᱹ ᱠᱚ ᱜᱮᱞᱟᱝ ᱨᱚᱯᱚᱲᱟ ᱡᱮ ᱟᱵᱮᱱ, ᱢᱟᱱᱮ ᱚᱱᱮ ᱠᱚ ᱢᱮᱱᱟ᱾ ᱵᱚᱨᱛᱚ ᱢᱟᱱ ᱟᱵᱚᱣᱟᱜ ᱚᱠᱟᱴᱟᱜ ᱦᱤᱡᱩᱜ ᱠᱟᱱᱟ ᱤᱭᱟᱹ ᱡᱩᱱ ᱪᱟᱸᱫᱳ ᱨᱮ ᱛᱤᱨᱤᱥ ᱛᱟᱹᱨᱤᱠᱷ ᱦᱤᱞᱳᱜ ᱦᱩᱞ ᱢᱟᱦᱟ᱾
ᱦᱳᱭ ᱛᱤᱨᱤᱥᱮ ᱡᱩᱱ ᱟᱵᱚᱣᱟᱜ ᱦᱩᱞ ᱢᱟᱦᱟ᱾ ᱦᱩᱞ ᱢᱟᱦᱟ ᱦᱚᱸ ᱡᱟᱭᱦᱳᱠ ᱯᱟᱞᱚᱱ ᱵᱟᱲᱟᱭ ᱜᱮᱭᱟ ᱯᱮ ᱜᱚᱢᱠᱮ?
ᱦᱮᱸ ᱦᱮᱸ ᱦᱮᱸ, ᱚᱱᱟ ᱵᱤᱥᱚᱭ ᱛᱮ ᱟᱵᱮᱱ ᱟᱞᱤᱧ ᱴᱷᱮᱱ ᱠᱩᱠᱞᱤ ᱵᱮᱱ ᱫᱚᱦᱚ ᱫᱟᱲᱮᱭᱟᱜᱼᱟ, ᱢᱤᱫ ᱵᱟᱨ᱾ ᱟᱨ ᱥᱟᱶᱛᱮ ᱟᱵᱚ ᱥᱟᱱᱛᱟᱞ ᱥᱚᱢᱟᱡᱟᱜ ᱟᱨ ᱢᱤᱫ ᱵᱟᱨ ᱪᱮᱫ ᱠᱚ ᱪᱚᱝ ᱢᱟᱱᱮ ᱚᱞ ᱪᱤᱠᱤ ᱵᱤᱥᱚᱭ ᱛᱮᱦᱚᱸ᱾
ᱚᱱᱟ ᱢᱟ ᱠᱟᱛᱷᱟ ᱠᱟᱱ ᱜᱮᱭᱟ ᱦᱩᱞ ᱢᱟᱦᱟ ᱟᱵᱚ ᱨᱤᱱ ᱡᱟᱦᱟᱸᱭ ᱯᱩᱨᱩᱫᱷᱩᱞ ᱠᱚ ᱛᱟᱦᱮᱸ ᱞᱮᱱᱟ ᱞᱟᱹᱲᱦᱟᱹᱭ ᱞᱮᱫᱜᱼᱟ ᱠᱚ᱾
ᱦᱳᱭ
ᱤᱝᱨᱮᱡᱽ ᱠᱚ ᱥᱟᱞᱟᱜ, ᱩᱱᱠᱩ ᱫᱤᱠᱩ ᱤᱝᱨᱮᱡᱽ ᱠᱚ ᱞᱟᱹᱭ ᱟᱠᱚᱣᱟ᱾
ᱟᱪᱪᱷᱟ
ᱩᱱᱠᱩ ᱠᱚ ᱥᱟᱞᱟᱜ ᱞᱟᱹᱲᱟᱹᱭ ᱞᱮᱱᱟ ᱠᱚ ᱟᱫᱚ ᱩᱱᱠᱩᱣᱟᱜ ᱱᱚᱜᱼᱚᱭ ᱡᱮ ᱵᱚᱞᱤᱫᱟᱱ᱾ ᱚᱱᱟ ᱧᱩᱛᱩᱢ ᱛᱮᱜᱮ ᱦᱩᱞ ᱢᱟᱦᱟ ᱵᱚᱱ ᱯᱟᱞᱚᱱᱟ᱾
ᱦᱳᱭ
ᱟᱫᱚ ᱮᱭᱛᱚ ᱦᱤᱡᱩᱜ ᱠᱟᱱ ᱫᱤᱱᱨᱮ ᱦᱩᱞ ᱢᱟᱦᱟ ᱦᱮᱭᱩᱜ ᱠᱟᱱᱟᱼᱱᱟᱸᱜ᱾
ᱦᱳᱭ
ᱟᱫᱚ ᱥᱤᱫᱷᱩ, ᱠᱟᱹᱱᱩ, ᱵᱤᱨᱥᱟ ᱢᱩᱱᱰᱟᱼᱼ ᱡᱷᱚᱛᱚ ᱜᱮ ᱤᱫᱤᱼᱤᱭᱟᱛᱮᱫ᱾ ᱦᱩᱞ ᱢᱟᱦᱟ ᱫᱚᱵᱚᱱ ᱯᱟᱞᱚᱱᱟ᱾ ᱡᱷᱚᱛᱚ ᱡᱟᱦᱟᱭ ᱟᱵᱚ ᱨᱤᱱ ᱵᱤᱨ ᱯᱩᱨᱩᱫᱷᱩᱞ ᱠᱚ ᱛᱟᱦᱮᱸ ᱞᱮᱱᱟ᱾ ᱟᱵᱚ ᱞᱟᱹᱜᱤᱫ ᱞᱟᱹᱲᱟᱭ ᱠᱟᱜᱼᱟ ᱵᱚᱱ ᱩᱱᱠᱩ ᱠᱷᱟᱹᱛᱤᱨ ᱜᱮᱛᱚ ᱛᱮᱦᱮᱧ ᱟᱵᱚ ᱱᱩᱱᱟᱹᱜᱼᱼ ᱥᱟᱹᱫᱷᱤᱱ ᱛᱮᱵᱚᱱ ᱫᱟᱬᱟ ᱵᱟᱲᱟᱜ ᱠᱟᱱᱟ ᱥᱮ ᱵᱟᱝ?
ᱦᱮ ᱥᱟᱹᱨᱤ ᱜᱮᱵᱮᱱ ᱢᱮᱱ ᱠᱮᱫᱟ᱾ ᱱᱚᱣᱟ ᱫᱚ ᱟᱨ ᱚᱱᱮ ᱠᱚ ᱢᱮᱱᱟ ᱩᱱᱠᱩ ᱢᱤᱫ ᱫᱤᱱ ᱦᱤᱞᱳᱜ ᱵᱟᱠᱩ ᱦᱚᱭᱛᱳ ᱵᱟᱠᱚ ᱞᱟᱹᱲᱦᱟᱹᱭ ᱵᱟᱲᱟ ᱞᱮᱱᱠᱷᱟᱱ ᱦᱚᱭᱛᱳ ᱟᱵᱩ-ᱩ ᱫᱚ ᱯᱟᱥᱮᱜ ᱚᱠᱟᱴᱟᱜᱼᱼ ᱦᱳᱭᱛᱳ ᱤᱭᱟᱹ ᱡᱟᱭᱜᱟ ᱨᱮᱵᱚᱱ ᱛᱟᱦᱮᱸ ᱠᱚᱜᱼᱟ ᱥᱮ ᱚᱠᱟ ᱞᱮᱠᱟᱱᱟᱜ ᱡᱟᱭᱜᱟ ᱨᱮᱪᱚᱝ ᱚᱠᱚᱭᱟᱜ ᱢᱟᱱᱮᱼᱼ ᱤᱭᱟᱹ ᱚᱠᱚᱭᱟᱜᱼᱼ ᱢᱟᱱᱮ ᱤᱭᱟᱹ ᱨᱮᱱ ᱛᱟᱨ ᱞᱟᱛᱟᱨ ᱨᱮᱵᱚᱱ ᱛᱟᱦᱮᱸ ᱠᱚᱜᱼᱟ, ᱦᱳᱭᱛᱚ ᱟᱨ ᱟᱭᱢᱟ ᱜᱮ ᱯᱟᱥᱮᱜ ᱚᱱᱠᱟ ᱼᱼ ᱮ ᱯᱟᱥᱮᱜ ᱵᱚᱱ ᱠᱚᱪᱢᱚᱱ ᱪᱳ ᱠᱚᱣᱟ ᱦᱟᱸᱜ᱾ ᱚᱱᱮ ᱚᱱᱠᱟᱼᱼ
ᱦᱳᱭ ᱟᱫᱚᱼᱼ ᱚᱱᱟ ᱜᱮ ᱱᱩᱠᱩ ᱡᱩᱫᱤ ᱵᱟᱠᱚ ᱛᱟᱦᱮᱸ ᱠᱚᱜᱼᱟ, ᱱᱤᱛᱚᱜ ᱫᱚ ᱟᱵᱚ ᱚᱠᱟ ᱨᱮᱵᱚᱱ ᱛᱟᱦᱮᱸ ᱠᱚᱜᱼᱟ? ᱚᱱᱟ ᱵᱤᱨ ᱞᱟᱴᱟ ᱠᱚᱨᱮ ᱥᱮᱫ ᱜᱮᱵᱚᱱ ᱛᱟᱦᱮᱸ ᱠᱚᱜᱼᱟ᱾ ᱦᱳᱭᱛᱳ ᱱᱤᱛᱚᱜ ᱫᱚ ᱟᱵᱚᱨᱤᱱ ᱡᱟᱭᱦᱳᱠᱼᱼ ᱟᱵᱚ ᱡᱟᱭᱦᱳᱠ ᱯᱟᱲᱦᱟᱣ ᱵᱟᱲᱟᱜ ᱠᱟᱱᱟ ᱵᱚᱱ ᱦᱮᱸ᱾ ᱠᱚᱨᱤᱱ ᱟᱨᱚ ᱜᱤᱫᱽᱨᱟᱹ ᱠᱚ ᱱᱟᱸᱜ, ᱟᱨᱚ ᱩᱰᱤ ᱦᱚᱲ ᱥᱮᱬᱟ ᱥᱮᱬᱟ ᱦᱚᱲ ᱠᱚ ᱛᱮᱭᱟᱨᱟᱠᱟᱱᱟ ᱰᱟᱠᱛᱟᱨ ᱤᱧᱡᱤᱱᱤᱭᱟᱨ ᱛᱮᱭᱟᱨ ᱵᱟᱲᱟ ᱟᱠᱟᱱᱟ ᱠᱚ, ᱱᱤᱭᱟᱹ ᱦᱚᱸ ᱵᱟᱵᱚᱱ ᱧᱟᱢ ᱠᱮᱭᱟ ᱥᱮ ᱵᱟᱝ - ᱟ ᱾ ᱩᱱᱠᱩ ᱠᱷᱟᱹᱛᱤᱨ ᱜᱮ ᱱᱤᱭᱟᱹ ᱠᱚᱵᱚᱱ ᱧᱟᱢ ᱠᱟᱜ- ᱟ ᱟᱫᱚ ᱩᱱᱠᱩ ᱪᱮᱫᱟᱜ ᱵᱟᱵᱚᱱ ᱩᱭᱦᱟᱹᱨ ᱠᱩᱣᱟ ᱾
ᱩᱭᱦᱟᱹᱨ ᱩᱭᱦᱟᱹᱨ ᱟᱨ ᱚᱱᱮ ᱠᱚ ᱢᱮᱱᱟ ᱵᱟᱵᱚᱱ ᱩᱭᱦᱟᱹᱨ ᱫᱚ- ᱠᱚᱣᱟ ᱢᱟᱱᱮ ᱚᱱᱟ ᱦᱚᱸ ᱢᱤᱫᱴᱮᱱ ᱟᱵᱩᱣᱟᱜ ᱢᱮᱱᱮ ᱟᱹᱰᱤ ᱡᱩᱫᱟᱹ ᱜᱮ ᱦᱩᱭᱩᱜᱼᱟ ᱦᱟᱸᱜ ᱟᱨ ᱩᱱᱠᱩ ᱜᱮᱢᱟ ᱮᱠᱪᱩᱞᱤᱢ ᱚᱱᱮ ᱠᱚ ᱢᱮᱱᱟ ᱟᱹᱞᱤᱧ ᱫᱚ ᱱᱤᱭᱟᱹ ᱜᱮᱞᱤᱧ ᱢᱮᱱᱟ ᱟᱵᱩᱨᱮᱱ ᱩᱨᱩᱢ ᱟᱨ ᱩᱯᱨᱩᱢ ᱠᱚᱫᱚ ᱚᱠᱚᱭ ᱠᱩ ᱩᱱᱠᱩ ᱠᱟᱱ ᱜᱮᱪᱚᱝ ᱠᱩ ᱟᱵᱩᱨᱮᱱ ᱩᱨᱩᱢ ᱩᱯᱩᱨᱩᱢ ᱢᱟ ᱛᱚ ᱩᱱᱠᱩ ᱡᱩᱫᱤ ᱟᱵᱚᱨᱮᱱ ᱚᱠᱚᱭ ᱠᱚ ᱩᱯᱨᱩᱢ ᱢᱮᱱᱟᱜ ᱠᱚᱣᱟ ᱩᱱᱠᱩ ᱡᱩᱫᱤ ᱵᱟᱵᱩᱱ ᱫᱮᱵᱟ ᱥᱮᱵᱟᱣ ᱠᱚᱣᱟ ᱩᱱᱠᱩ ᱦᱚᱛᱮ ᱛᱮᱜᱮ ᱡᱩᱫᱤ ᱟᱵᱩ ᱵᱟᱵᱩᱱ ᱪᱟᱞᱟᱜᱼᱟ, ᱛᱚ ᱟᱵᱩᱣᱟᱜ ᱩᱨᱩᱢ ᱩᱯᱨᱩᱢ ᱫᱚ ᱚᱠᱟ ᱴᱷᱮᱜ ᱵᱚᱞᱮ
ᱦᱚᱭ
ᱛᱚ ᱚᱱᱟ ᱠᱟᱱ ᱜᱮᱭᱟ ᱡᱮ ᱚᱱᱮ ᱠᱚ ᱢᱮᱱᱟ ᱦᱩᱞ ᱢᱟᱦᱟ ᱦᱤᱞᱚᱜ ᱦᱚᱭᱛᱚ ᱟᱵᱩ ᱡᱟᱛᱮ ᱡᱮᱢᱚᱱ ᱢᱚᱸᱡᱽ ᱛᱮᱜᱮ ᱵᱚᱱ ᱢᱟᱱᱟᱣᱟ ᱟᱨ ᱡᱚᱛᱚ ᱡᱟᱭᱜᱟ ᱨᱮ ᱡᱟᱛᱮ ᱡᱮᱢᱚᱱ ᱡᱩᱢᱤᱫ ᱠᱟᱛᱮ ᱜᱮᱵᱚᱱ ᱢᱟᱱᱟᱣᱟ ᱟᱨ ᱡᱮᱞᱮᱠᱟ ᱵᱮᱱ ᱢᱮᱱ ᱠᱮᱭᱟ ᱟᱹᱞᱤᱧ ᱫᱚ ᱱᱤᱭᱟᱹ ᱜᱮᱞᱤᱧ ᱢᱮᱱᱟ ᱜᱚᱝᱠᱮ ᱚᱱᱮ ᱥᱟᱶᱛᱮ ᱟᱵᱩᱣᱟᱜ ᱢᱤᱫᱵᱟᱨ ᱩᱨᱩᱢ ᱩᱯᱨᱩᱢ ᱪᱮᱜ ᱠᱩ ᱢᱮᱱᱟ ᱩᱱᱠᱩ ᱠᱟᱱ ᱜᱮᱭᱟ ᱠᱚ ᱩᱱᱠᱩ ᱡᱟᱛᱮ ᱡᱮᱢᱚᱱ ᱢᱚᱡᱽ ᱠᱚ- ᱛᱮᱵᱚᱱ ᱢᱟᱱᱟᱣ ᱠᱩᱣᱟ ᱟᱨ ᱢᱤᱫ ᱵᱟᱨ ᱚᱱᱟ ᱪᱮᱫ ᱢᱮᱱᱟ ᱛᱩᱢᱫᱟᱜ ᱴᱟᱢᱟᱠ ᱫᱚᱝ ᱞᱟᱜᱽᱲᱮ ᱮᱱᱮᱡ ᱥᱮᱨᱮᱧ ᱱᱩᱣᱟ ᱱᱚᱣᱟ ᱵᱤᱥᱚᱭ ᱛᱮ ᱮᱠᱪᱩᱞᱤ ᱟᱵᱩ ᱡᱟᱥ ᱛᱤ ᱵᱩᱨᱩ ᱛᱮᱵᱩᱱ ᱮᱢ ᱞᱮᱠᱷᱟᱱ ᱡᱩᱛ ᱠᱚᱜᱼᱟ ᱟᱸᱡᱚᱢ ᱠᱮᱜᱼᱟ ᱵᱮᱱ,
ᱠᱤᱱᱛᱩ ᱜᱚᱝᱠᱮ ᱦᱩᱞ ᱢᱟᱦᱟ ᱫᱚ ᱠᱤᱱᱛᱩ ᱦᱩᱭᱩᱜ ᱠᱟᱱᱟᱼᱼ ᱱᱤᱭᱟᱹ ᱫᱚ ᱦᱩᱭᱩᱜ ᱠᱟᱱᱟ ᱫᱩᱠᱷᱮᱨ ᱫᱤᱱ ᱾
ᱦᱚᱹᱭ ᱾
ᱡᱟᱦᱟᱸᱭ ᱠᱚ ᱚᱱᱟ ᱯᱩᱨ ᱟᱵᱚᱨᱤᱱ ᱯᱩᱨᱩᱫᱷᱩᱞ ᱠᱚ ᱢᱟᱱᱮᱼᱼ ᱵᱚᱸᱜᱟ ᱛᱟᱞᱟ ᱞᱮᱱᱟ ᱱᱤᱭᱟᱹ ᱞᱟᱹᱲᱟᱹᱭ ᱞᱟᱹᱲᱟᱹᱭ ᱛᱮ, ᱩᱱᱠᱩ ᱩᱭᱦᱟᱹᱨ ᱟᱛᱮᱫ ᱱᱤᱭᱟᱹ ᱫᱚ ᱟᱵᱚᱣᱟᱜ ᱢᱤᱫᱴᱟᱝ ᱫᱩᱠᱠᱷᱚ ᱨᱮᱱᱟᱜ ᱫᱤᱱ ᱠᱟᱱᱟ᱾
ᱦᱮᱸ ᱥᱟᱹᱨᱤ ᱜᱮᱵᱤᱱ ᱢᱮᱱ ᱠᱮᱫᱟ ᱟᱨᱼᱼ ᱟᱭᱢᱟ ᱦᱚᱲᱜᱤ ᱦᱚᱭᱛᱚ ᱯᱟᱥᱮᱜ ᱵᱟᱝ ᱫᱚᱠᱩ ᱵᱟᱰᱟᱭ ᱦᱟᱸᱜ ᱵᱟᱝ ᱫᱚ ᱵᱟᱠᱩ ᱵᱟᱰᱟᱭ ᱦᱟᱸᱜ ᱩᱱ ᱦᱤᱞᱚᱜ ᱫᱚ ᱢᱟᱱᱮ ᱵᱩᱜᱤᱛᱮ ᱢᱟᱱᱮ ᱢᱮᱱᱟᱜ ᱟᱠᱟᱫ ᱠᱚᱣᱟ ᱨᱟᱹᱥᱠᱟᱹ ᱫᱚᱠᱚ ᱨᱟᱹᱥᱠᱟᱹᱭ ᱜᱮᱭᱟ ᱨᱟᱹᱥᱠᱟᱹ ᱫᱚ ᱛᱟᱦᱮᱸᱱ ᱜᱮᱭᱟ ᱛᱚᱵᱮ ᱢᱟᱱᱮ ᱢᱮᱱ ᱵᱟᱲᱟᱭ ᱠᱚ ᱟᱸᱡᱚᱢ ᱵᱟᱲᱟ ᱠᱟᱫᱟ ᱡᱮ ᱛᱤᱨᱤᱥ ᱡᱩᱱ ᱦᱤᱡᱩᱜ ᱠᱟᱱᱟ ᱟᱹᱰᱤ ᱨᱟᱹᱥᱠᱟᱹ ᱜᱮ ᱛᱚᱵᱮ ᱵᱟᱝ ᱫᱚᱠᱚ ᱵᱟᱲᱟᱭ ᱦᱟᱸᱜ ᱵᱟᱝ ᱫᱚ ᱵᱟᱝ ᱛᱚᱵᱮ ᱟᱹᱞᱤᱧ ᱫᱚ ᱱᱤᱭᱟᱹ ᱜᱮᱞᱤᱧ ᱢᱮᱱᱟ ᱛᱤᱨᱤᱥ ᱛᱟᱹᱨᱤᱠᱷ ᱦᱤᱞᱚᱜ ᱡᱩᱱ ᱟᱸ ᱛᱤᱨᱤᱥ ᱡᱩᱱ ᱦᱤᱞᱚᱜ ᱫᱚ ᱮᱠᱪᱩᱞᱤ ᱟᱵᱚᱣᱟᱜ ᱫᱚ ᱢᱟᱱᱮ ᱫᱩᱠ ᱨᱮᱭᱟᱜ ᱜᱮ ᱫᱤᱱ ᱠᱟᱱ ᱛᱟᱵᱚᱱᱟ ᱟᱨ ᱠᱩᱥᱤ ᱟᱨ ᱨᱟᱹᱥᱠᱟᱹ ᱞᱮᱠᱟᱱᱟᱜ ᱯᱚᱨᱚᱵᱽ ᱫᱚ ᱮᱱᱛᱮᱫ ᱵᱟᱝ ᱠᱟᱱᱟ ᱾ ᱟᱨ ᱥᱟᱹᱨᱤᱜᱮ ᱩᱱ ᱦᱤᱞᱚᱜ ᱜᱮ ᱩᱱᱠᱩ ᱢᱟᱱᱮ ᱟᱸ ᱟᱠᱚᱣᱟᱜ ᱢᱟᱱᱮ ᱦᱩᱞᱤ ᱦᱩᱞᱤ ᱫᱟᱜᱽ ᱚᱠᱟᱴᱟᱜ ᱵᱮᱱ ᱢᱮᱱ ᱦᱩᱞᱤ ᱫᱟᱜᱽ ᱚᱱᱟ ᱠᱚ ᱡᱚᱨᱚ ᱞᱮᱫᱟ, ᱛᱚ ᱱᱚᱣᱟ ᱠᱚ ᱥᱮ ᱩᱱᱠᱩᱣᱟᱜ ᱟᱸ ᱟᱛᱢᱟ ᱠᱚ ᱥᱟᱱᱛᱤ ᱧᱟᱢ ᱞᱟᱹᱜᱤᱫ ᱛᱮ ᱚᱱᱰᱮ ᱫᱚ ᱡᱟᱫᱟ ᱡᱮᱢᱚᱱ ᱵᱚᱱ ᱫᱤᱥᱟᱹᱭᱮᱜ ᱠᱤᱱᱟ ᱾
ᱦᱳᱭ ᱦᱳᱭ ᱾ ᱛᱚᱵᱮ ᱜᱚᱝᱠᱮ ᱮᱠᱛᱨᱤᱥᱮ ᱡᱩᱱ ᱛᱚᱵᱮ ᱦᱩᱞ ᱢᱟᱦᱟ ᱵᱷᱟᱜᱮ ᱧᱚᱜ ᱯᱟᱞᱚᱱ ᱵᱤᱱ ᱟᱨ ᱪᱮᱫ? ᱤᱧᱦᱚᱸ ᱱᱚᱛᱮᱨᱮ ᱥᱩᱨ ᱨᱮᱜᱮ ᱟᱛᱩ ᱠᱚ ᱢᱮᱱᱟᱜᱼᱟ, ᱚᱱᱛᱮ ᱨᱮ ᱪᱟᱞᱟ ᱦᱟᱛᱮᱫ ᱟᱞᱮ ᱦᱚᱸ ᱯᱟᱞᱚᱱᱟᱞᱮ ᱱᱟᱸᱜ ᱦᱩᱞ ᱢᱟᱦᱟ ᱾ ᱜᱚ ᱟᱵᱚᱨᱤᱱ ᱯᱩᱨᱩᱫᱷᱩᱞ ᱠᱚ ᱩᱭᱦᱟᱹᱨ ᱠᱟᱛᱮᱫ ᱵᱚᱸᱜᱟ ᱵᱩᱨᱩᱭᱟᱵᱚᱱ ᱩᱱᱠᱩ ᱧᱩᱛᱩᱢ ᱛᱮ ᱩᱱᱠᱩ ᱵᱚᱱ ᱩᱭᱦᱟᱹᱨ ᱠᱚᱣᱟ᱾ ᱟᱨ ᱠᱟᱹᱴᱤᱡᱼᱼᱼ ᱩᱱᱠᱩ ᱧᱩᱛᱩᱢ, ᱩᱱᱠᱩ ᱧᱩᱛᱩᱢ ᱛᱮ ᱠᱟᱹᱴᱤᱡ ᱫᱚᱝ, ᱞᱟᱜᱽᱬᱮ, ᱵᱚᱱ ᱮᱱᱮᱡ ᱵᱟᱲᱟᱭᱼᱟ᱾ ᱟᱹᱵᱤᱱ ᱦᱚᱸ- ᱵᱷᱟᱜᱮ ᱧᱚᱜ ᱚᱱᱛᱮ ᱨᱮ ᱯᱟᱞᱚᱱ ᱵᱮᱮ ᱚᱱᱛᱮ ᱨᱮ ᱯᱟᱞᱚᱱ ᱦᱩᱭᱩᱜᱼᱟ᱾ ᱛᱚ ᱜᱚᱝᱠᱮᱼᱼᱼ
ᱦᱮᱸ ᱟᱞᱤᱧ ᱞᱤᱧ ᱢᱮᱱᱮᱫ ᱠᱟᱱ ᱜᱮᱭᱟ᱾ ᱟᱞᱮ ᱱᱚᱛᱮ ᱫᱚ ᱟᱹᱰᱤ ᱫᱚᱢ ᱜᱮᱞᱮ ᱯᱟᱞᱚᱱᱟ᱾ ᱥᱮᱫᱟᱭ ᱦᱚᱸ ᱟᱹᱰᱤ ᱡᱟᱠᱼᱼᱼ ᱡᱚᱢᱚᱠ ᱜᱮᱠᱚ ᱯᱟᱞᱚᱱᱮᱫ ᱠᱟᱱ ᱛᱟᱦᱮᱱᱟ ᱾ ᱴᱚᱞᱟ ᱠᱚᱨᱮᱱ ᱡᱚᱛᱚᱼᱼ ᱡᱚᱛᱚ ᱦᱚᱲ ᱜᱚᱜᱚ, ᱵᱟᱵᱟ, ᱵᱚᱭᱦᱟ, ᱢᱤᱥᱨᱟ, ᱥᱟᱱᱟᱢ ᱜᱮᱠᱚ ᱩᱰᱩᱠ ᱦᱤᱡᱩᱜ ᱠᱟᱱ ᱛᱟᱦᱮᱸᱱᱟ᱾ ᱟᱨ ᱱᱤᱛᱼᱼᱼ
ᱟᱞᱮ ᱱᱚᱛᱮ ᱦᱚᱸ ᱟᱹᱰᱤ ᱤᱭᱟᱹ ᱜᱮᱞᱮ ᱯᱟᱞᱚᱱᱟ᱾ ᱵᱷᱟᱜᱤ ᱜᱮ᱾ ᱮᱻ ᱡᱟᱠ ᱡᱚᱢᱚᱠ ᱯᱩᱨᱱᱚ ᱵᱷᱟᱵᱮ ᱛᱳᱢᱟᱨᱼᱼᱼ ᱜᱤᱫᱽᱨᱟᱹ ᱠᱚᱞᱮ ᱠᱚᱵᱤᱛᱟ ᱟᱱᱮ ᱚᱱᱚᱞ ᱠᱚᱼᱼ ᱞᱟᱹᱭ ᱵᱟᱲᱟᱭᱟ, ᱥᱮᱨᱮᱧ ᱵᱟᱲᱟᱭᱟᱠᱚ, ᱮᱱᱮᱡ ᱵᱟᱲᱟᱭᱟᱠᱚ᱾ ᱟᱫᱚᱸᱻ ᱱᱮᱛᱟᱨ ᱢᱟᱼ ᱚᱱᱛᱮ ᱵᱷᱟᱜᱤ ᱜᱮ ᱫᱤᱱ